ᱦᱮᱸ ᱡᱚᱦᱟᱨ ᱜᱮ᱾
ᱦᱮᱸ ᱡᱚᱦᱟᱨ ᱜᱮ᱾
ᱦᱩᱸ ᱪᱮᱛ ᱮᱢ ᱪᱮᱠᱟᱭᱫᱟ?
ᱪᱤᱠᱟᱹ ᱦᱚᱸ ᱵᱟᱝ ᱜᱮ ᱦᱚᱸᱜ-ᱚᱭ ᱛᱚ ᱫᱟᱠᱟ ᱠᱚ ᱡᱚᱢ ᱵᱟᱲᱟ ᱠᱟᱛᱮ ᱵᱟᱲᱜᱤ ᱥᱮᱫ ᱨᱮ ᱫᱩᱲᱩᱵ ᱵᱟᱲᱟ ᱦᱩᱭ ᱠᱟᱱᱟ᱾ ᱟᱢᱜᱮ ᱪᱮᱫ ᱮᱢ ᱪᱤᱠᱟᱹᱭᱫᱟ?
ᱤᱧ ᱦᱚᱸ ᱱᱚᱜ-ᱚᱭ ᱱᱤᱛᱚᱜ ᱜᱮ ᱫᱟᱠᱟ ᱠᱩᱧ ᱡᱚᱢ ᱠᱟᱜ-ᱟ, ᱡᱚᱢ ᱠᱟᱛᱮᱜ ᱱᱤᱛᱚᱜ ᱤᱧ ᱫᱩᱲᱩᱵ ᱟᱠᱟᱱᱟ᱾
ᱚᱻ ᱛᱚ ᱫᱟᱠᱟ ᱫᱚ ᱪᱮᱫ ᱫᱟᱜ ᱢᱟᱹᱰᱤ ᱫᱟᱠᱟ ᱥᱮ ᱚᱝᱠᱟ ᱨᱚᱦᱚᱲ ᱫᱟᱠᱟ?
ᱵᱟᱝᱟ ᱛᱮᱦᱮᱧ ᱫᱚ ᱫᱟᱜ ᱢᱟᱹᱰᱤᱭ ᱠᱟᱫᱟᱞᱮ᱾
ᱚᱻ ᱪᱮᱫ ᱯᱮ ᱩᱛᱩᱞ ᱮᱫᱟ?
ᱩᱫ ᱞᱮ ᱩᱛᱩ ᱞᱮᱫᱟ᱾
ᱪᱮᱫ ᱩᱫ?
ᱯᱟᱴᱠᱟ ᱟᱨ ᱛᱚᱨᱢᱟᱞ ᱩᱫ ᱢᱮᱥᱟ ᱠᱟᱛᱮᱫ ᱞᱮ ᱩᱛᱩ ᱞᱮᱫᱟ᱾ ᱟᱨ ᱟᱞᱩ ᱟᱨ ᱠᱟᱞᱞᱟ ᱵᱷᱟᱡᱤ᱾
ᱚᱻ ᱟᱯᱮ ᱥᱮᱫ ᱫᱚ ᱩᱫ ᱠᱚ ᱚᱢᱚᱱᱚᱜ ᱠᱟᱱ ᱜᱮᱭᱟ ᱛᱟᱦᱞᱮ?
ᱦᱮᱸ ᱩᱫ ᱠᱚ ᱚᱢᱚᱱᱚᱜ ᱠᱟᱱ ᱜᱮᱭᱟ, ᱩᱫ ᱠᱚ, ᱯᱩᱴᱠᱟᱹ ᱠᱚ᱾
ᱚᱻ ᱟᱫᱚ ᱚᱱᱟ ᱠᱚᱫᱚ ᱚᱠᱟᱨᱮ ᱚᱝᱠᱟ ᱵᱟᱲᱜᱮ ᱠᱚᱨᱮᱢᱚᱱᱚᱜ ᱠᱟᱱᱟ ᱥᱮ ᱚᱝᱠᱟ ᱵᱤᱨ ᱠᱚᱨᱮ? ᱥᱮ ᱚᱝᱠᱟ ᱠᱩᱰᱟᱹᱢ ᱫᱷᱟᱨᱮ ᱠᱚᱨᱮ?
ᱦᱩᱸ, ᱵᱟᱲᱜᱮ ᱠᱚᱨᱮ ᱫᱚ ᱵᱟᱝᱜᱮ ᱵᱤᱨ ᱠᱚᱨᱮ ᱜᱮ᱾
ᱚᱻ
ᱟᱨ ᱟᱯᱮ ᱥᱮᱫ ᱫᱚ ᱵᱟᱝ ᱚᱢᱚᱱᱚᱜ-ᱟ?
ᱟᱞᱮ ᱥᱮᱫ ᱫᱚ ᱦᱟᱸᱜ ᱛᱤᱦᱤᱧ ᱜᱟᱯᱟ ᱩᱫ ᱠᱚᱫᱚ ᱦᱟᱸᱜ ᱵᱟᱝ ᱚᱢᱚᱱᱚᱜ ᱠᱟᱱᱟ ᱚᱝᱠᱟ᱾ ᱵᱟᱲᱜᱮ ᱨᱮ ᱡᱟᱦᱟᱸ ᱵᱩᱥᱩᱵ ᱠᱚ ᱥᱮᱭᱟᱣ ᱠᱟᱱᱟ ᱚᱸᱰᱮ ᱠᱷᱚᱡ ᱜᱮ ᱵᱩᱥᱩᱵ ᱩᱫ ᱚᱢᱚᱱᱚᱜ ᱠᱟᱱᱟ᱾ ᱟᱨ ᱚᱝᱠᱟ ᱜᱩᱯᱤ ᱥᱮᱫ ᱠᱷᱚᱱ ᱢᱟᱭ ᱦᱟᱞᱟᱝ ᱟᱹᱜᱩᱭᱮᱫ ᱛᱟᱞᱮᱭᱟ ᱚᱱᱟ ᱢᱩᱪᱤ ᱩᱫ, ᱵᱩᱱᱩᱢ ᱩᱫ, ᱚᱱᱟ ᱠᱚᱜᱮ ᱟᱨ ᱚᱝᱠᱟ ᱯᱟᱴᱠᱟ ᱩᱫ ᱠᱚᱫᱚ ᱵᱟᱝ ᱜᱮ ᱟᱞᱮ ᱥᱮᱫ ᱫᱚ᱾
ᱦᱮᱸ, ᱛᱟᱦᱞᱮ ᱟᱯᱮ ᱥᱮᱫ ᱫᱚ ᱦᱮᱸ ᱞᱟᱹᱭᱫᱟᱹᱧ ᱛᱟᱦᱞᱮ ᱟᱯᱮ ᱥᱮᱫ ᱫᱚ ᱥᱟᱨᱡᱚᱢ ᱵᱤᱨ ᱫᱚ ᱵᱟᱹᱱᱩᱜ ᱛᱮ᱾
ᱵᱟᱝ ᱵᱟᱝ ᱟᱞᱮ ᱥᱮᱫ ᱫᱚ ᱥᱟᱨᱡᱚᱢ ᱵᱤᱨᱫᱟᱹ ᱵᱟᱹᱱᱩᱜ-ᱟ, ᱟᱹᱰᱤ ᱥᱟᱺᱜᱤᱧᱻ ᱨᱮ ᱥᱟᱨᱡᱚᱢ ᱵᱤᱨᱫᱚ ᱢᱮᱱᱟᱜ-ᱟ᱾ ᱟᱫᱚ ᱚᱸᱰᱮ ᱫᱚ ᱦᱟᱞᱟᱝ ᱫᱚ ᱚᱠᱚᱭ ᱪᱟᱞᱟᱜ-ᱟᱭ ᱩᱱᱟᱹᱜ ᱥᱟᱺᱜᱤᱧ ᱫᱚ᱾
ᱛᱟᱦᱞᱮ ᱪᱮᱫᱞᱮᱠᱟᱭ ᱫᱟᱜᱫᱟ ᱟᱯᱮ ᱥᱮᱫ?
ᱦᱮᱸ ᱫᱟᱜ ᱮᱫ ᱜᱮᱭᱟᱭ ᱚᱝᱠᱟᱻ ᱦᱚᱞᱟ ᱦᱚᱸ ᱡᱮᱢᱚᱱ ᱢᱟᱱᱮ ᱚᱝᱠᱟ ᱩᱰᱩᱠ ᱵᱟᱭ ᱜᱟᱱᱚᱜ-ᱟ, ᱢᱟᱱᱮ ᱠᱟᱹᱢᱤᱨᱮ ᱞᱟᱜᱟᱜ ᱞᱮᱠᱟ ᱫᱚ ᱵᱟᱭ ᱫᱟᱜᱫᱟ᱾ ᱫᱟᱜ ᱜᱮᱜ-ᱟᱭ᱾ ᱚᱝᱠᱟ ᱦᱟᱞᱠᱟ ᱱᱟᱥᱮ ᱱᱟᱥᱮ ᱫᱟᱜᱮᱜ-ᱟᱭ, ᱟᱨᱮᱭ ᱵᱚᱱᱫᱚᱭᱮᱜ-ᱟ ᱟᱨᱚ ᱚᱝᱠᱟ ᱱᱟᱥᱮ ᱱᱟᱥᱮ ᱫᱟᱜ ᱡᱚᱨᱚᱜ ᱠᱟᱱᱟ᱾ ᱛᱤᱦᱤᱧ ᱦᱚᱸ ᱚᱱᱠᱟ ᱜᱮᱭ ᱫᱟᱜ ᱠᱮᱫᱟ ᱥᱮᱛᱟᱜ ᱵᱮᱲᱟ᱾
ᱚᱻ᱾
ᱦᱩᱸ, ᱟᱨ ᱟᱯᱮ ᱥᱮᱡ ᱫᱚ?
ᱦᱮᱸ ᱟᱞᱮ ᱥᱮᱡ ᱫᱚ ᱩᱰᱩᱜ ᱜᱮ ᱵᱟᱞᱮ ᱫᱟᱲᱮᱭᱟᱜ ᱠᱟᱱᱟ᱾ ᱦᱚᱞᱟ ᱢᱟᱦᱫᱷᱮᱨ ᱠᱷᱚᱱ ᱫᱚᱢᱮ ᱮᱸᱻ ᱫᱟᱜ ᱮᱫᱟᱭᱮ ᱥᱤᱧ ᱧᱤᱫᱟᱹ᱾
ᱚᱻ ᱢᱟᱱᱮ ᱤᱭᱟᱹ ᱡᱟᱹᱯᱩᱫ ᱵᱚᱞᱟ ᱪᱚᱞᱮ ᱟᱨᱠᱤ, ᱦᱮᱸ ᱦᱟᱝ ᱥᱮ?
ᱦᱮᱸ ᱦᱮᱸ ᱦᱮᱸ ᱡᱟᱹᱯᱩᱫ᱾ ᱟᱨ ᱛᱟᱞᱦᱮ ᱟᱯᱮ ᱥᱮᱫ ᱫᱚ?
ᱦᱮᱸ ᱟᱞᱮ ᱥᱮᱫ ᱦᱚᱸ ᱱᱚᱝᱠᱟ ᱡᱟᱹᱯᱩᱫ ᱜᱮ ᱵᱚᱞᱟ ᱪᱚᱞᱮ ᱚᱱᱠᱟ ᱡᱮ ᱦᱮᱸ ᱰᱷᱮᱨᱮ ᱫᱟᱜ ᱮᱫᱟ ᱚᱱᱠᱟ ᱦᱚ ᱵᱟᱝ ᱢᱟᱱᱮ ᱠᱚᱢ ᱠᱚᱢ ᱜᱮᱭ ᱫᱟᱜ ᱫᱟᱭ ᱢᱟᱱᱮ ᱡᱟᱹᱯᱩᱫ ᱫᱟᱭ᱾
ᱚ ᱛᱟᱦᱚᱞᱮ ᱨᱚᱦᱚᱭ ᱠᱟᱹᱢᱤ ᱠᱚᱫᱚ ᱯᱚ ᱯᱮ ᱮᱦᱚᱵ ᱠᱮᱫᱟ ᱥᱮ ᱟᱹᱣᱨᱤ?
ᱦᱮᱸ ᱟᱞᱮ ᱫᱚ ᱦᱟᱸᱜ ᱟᱹᱣᱨᱤᱞᱮ ᱟᱨᱟᱢᱵᱚᱭᱟ ᱛᱚᱵᱮ ᱢᱤᱫ-ᱵᱟᱨ ᱦᱚᱲ ᱫᱚᱠᱚ ᱟᱨᱟᱢᱵᱚ ᱟᱠᱟᱫᱟ ᱟᱨ ᱠᱤᱪᱷᱩ ᱫᱚ ᱦᱟᱸᱜ ᱠᱚ ᱨᱚᱦᱚᱭ ᱦᱚᱸᱠᱚ ᱨᱚᱦᱚᱭ ᱯᱩᱨᱟᱹᱣ ᱠᱟᱫᱟ ᱦᱟᱸᱜ ᱢᱟᱱᱮ ᱵᱟᱹᱭᱦᱟᱹᱲ ᱨᱮᱭᱟᱜ᱾ ᱦᱮᱸ ᱟᱞᱮᱭᱟᱜ ᱦᱚᱸ ᱫᱟᱜ ᱫᱚ ᱫᱟᱜ ᱠᱟᱱ ᱛᱟᱞᱮᱭᱟ ᱟᱫᱚ ᱢᱮᱱᱠᱷᱟᱱ ᱱᱤᱛ ᱫᱷᱟᱹᱵᱤᱡ ᱛᱮ ᱦᱟᱸᱜ ᱜᱟᱹᱰᱤ ᱟᱹᱣᱨᱤ ᱞᱮ ᱧᱟᱢᱟ᱾ ᱢᱟᱱᱮ ᱟᱞᱮᱭᱟᱜ ᱵᱟᱹᱭᱦᱟᱹᱲ ᱥᱮ ᱴᱟᱠᱴᱟᱨ ᱟᱣᱨᱤ ᱠᱚ ᱤᱫᱤᱭᱟ ᱟᱫᱚ ᱚᱱᱟ ᱠᱷᱟᱹᱛᱤᱨ ᱛᱮᱦᱟᱸᱜ ᱵᱟᱞᱮ ᱞᱚᱥᱚᱫ ᱫᱟᱲᱮᱭᱟᱜ ᱠᱟᱱᱛᱮ ᱨᱚᱦᱚᱭ ᱵᱟᱝᱞᱮ ᱟᱨᱟᱢᱵᱚ ᱫᱟᱲᱮᱭᱟᱜ ᱠᱟᱱᱟ᱾
ᱚ᱾
ᱟᱨ ᱟᱯᱮ ᱫᱚᱯᱮ ᱨᱚᱦᱚᱭ ᱠᱮᱫᱟ?
ᱦᱮᱸ ᱟᱞᱮ ᱫᱚᱞᱮ ᱨᱚᱦᱚᱭ ᱠᱮᱫᱟ।
ᱡᱟᱦᱟᱸᱱ ᱦᱮᱸ ᱨᱚᱦᱚᱭ ᱠᱮᱜ ᱜᱮᱭᱟᱞᱮ ᱟᱸ ᱫᱩ ᱵᱤᱜᱷᱟᱹ ᱜᱟᱱᱞᱮ ᱨᱚᱦᱚᱭ ᱠᱟᱫᱟ, ᱫᱩ ᱛᱤᱱ ᱵᱤᱜᱷᱟᱹ ᱜᱟᱱᱞᱮ ᱨᱚᱦᱚᱭ ᱠᱟᱫᱟ। ᱟᱨ ᱮᱸ ᱛᱚᱞᱟ ᱪᱟᱵᱟᱭᱮᱱ ᱛᱟᱞᱮᱭᱟ᱾ ᱟᱫᱚ ᱦᱟᱸᱜ ᱛᱮᱦᱮᱧ ᱜᱟᱯᱟᱞᱮ ᱜᱤᱰᱤᱭᱟ᱾ ᱫᱚᱥ ᱫᱤᱱ ᱛᱮᱜᱮ ᱦᱟᱸᱜ ᱳᱭ ᱦᱟᱨᱟᱜ ᱛᱟᱞᱮᱭᱟ, ᱟᱫᱚᱞᱮ ᱨᱚᱦᱚᱭᱟ ᱦᱟᱸᱜ᱾
ᱩᱸ ᱟᱫᱚ ᱚᱱᱟ ᱫᱚ ᱱᱤᱛᱳᱜ ᱫᱚ ᱚᱱᱠᱟ ᱢᱟ ᱫᱚᱢᱮ ᱫᱟᱜᱮᱫ᱾ ᱛᱚ ᱛᱟᱦᱞᱮ ᱚᱱᱟ ᱫᱚ ᱚᱱᱠᱟ ᱜᱷᱩᱴᱩ ᱨᱮᱯᱮ ᱮᱨ ᱜᱮᱭᱟ ᱥᱮ ᱚᱱᱠᱟ ᱟᱷᱲᱟᱭᱮᱯᱮ ᱱᱚᱣᱟ ᱫᱚ ᱦᱟᱸᱜ ᱱᱤᱛᱚᱜ ᱡᱟᱦᱟᱸ ᱩᱸᱦᱩᱜ᱾
ᱱᱤᱛᱚᱜ ᱢᱟ ᱵᱟᱹᱛᱟᱹᱲᱤ ᱢᱟ ᱵᱟᱝ ᱜᱟᱱᱚᱜ-ᱟ ᱥᱮ ᱫᱟᱜ ᱠᱟᱫᱟᱭ ᱫᱚᱢᱮ ᱟᱫᱚ ᱟᱪᱲᱟᱭ ᱜᱮ ᱞᱚᱥᱚᱫᱨᱮ ᱞᱮ ᱜᱤᱰᱤ ᱜᱮᱭᱟ᱾
ᱦᱩᱸ ᱟᱫᱚ ᱚᱱᱟ ᱫᱚ ᱦᱟᱸᱜ ᱩᱱᱟᱹᱜ ᱞᱚᱜᱚᱱ ᱦᱟᱨᱟᱜ ᱟᱛᱮ?
ᱦᱮᱸ ᱦᱟᱨᱟᱜ-ᱟ, ᱫᱚᱥᱫᱤᱱ ᱠᱷᱟᱱ ᱜᱮ ᱦᱟᱨᱟᱜ-ᱟ᱾ ᱠᱟᱹᱴᱤᱡ ᱠᱷᱚᱫ ᱠᱚ ᱠᱚ ᱮᱢᱟᱜ ᱦᱩᱭᱩᱜ-ᱟ ᱛᱚᱞᱟ ᱜᱤᱰᱤᱤ ᱥᱳᱢᱚᱭ᱾
ᱦᱮᱸ ᱦᱮᱸ᱾
ᱦᱩᱸ᱾
ᱟᱨ ᱛᱟᱦᱚᱞᱮ ᱚᱱᱠᱟ ᱦᱟᱹᱠᱩ ᱠᱚ, ᱠᱟᱴᱠᱚᱢ ᱠᱚ, ᱜᱚᱸᱜᱷᱟ ᱠᱚ ᱵᱟᱝᱠᱚ ᱩᱰᱩᱠᱚᱜ ᱠᱟᱱᱟ?
ᱦᱮᱸ ᱜᱚᱝᱜᱷᱟ ᱠᱚᱫᱚ ᱠᱚ ᱩᱰᱩᱠᱚᱜ ᱠᱟᱱ ᱜᱮᱭᱟ, ᱜᱚᱝᱜᱷᱟ ᱠᱚ ᱨᱚᱠᱚᱡ ᱠᱚᱫᱚ ᱠᱚ ᱧᱟᱢᱚᱜ ᱠᱟᱱ ᱜᱮᱭᱟ᱾ ᱟᱨ ᱡᱟᱦᱟᱸ ᱠᱟᱴᱠᱚᱢ ᱟᱨ ᱦᱟᱹᱠᱩ ᱠᱚᱫᱚ ᱩᱱᱟᱹᱜ ᱫᱚ ᱵᱟᱝ ᱠᱚ ᱧᱟᱢᱚᱜ ᱠᱟᱱᱟ ᱱᱮᱛᱟᱨ ᱫᱚ। ᱢᱤᱫᱴᱮᱱ ᱵᱟᱨᱭᱟ ᱠᱟᱴᱠᱚᱢ ᱫᱚᱠᱚ ᱧᱟᱢᱚᱜ ᱠᱟᱱ ᱜᱮᱭᱟ ᱡᱟ ᱞᱮᱠᱟ ᱫᱚ ᱵᱟᱝ ᱡᱮ ᱮᱸ ᱩᱱᱫᱤᱱ ᱪᱮᱫᱠᱟ ᱠᱚ ᱧᱟᱢᱚᱜ ᱠᱟᱱ ᱛᱟᱦᱮᱸ-ᱟ ᱥᱮ ᱵᱤᱥᱤ ᱵᱤᱥᱤ᱾
ᱦᱮᱸ᱾
ᱦᱮᱸ᱾
ᱦᱮᱸ ᱫᱚ ᱱᱤᱭᱟᱹ ᱵᱟᱨ ᱫᱚ ᱦᱟᱸᱜ ᱫᱟᱜ ᱦᱚᱸᱛᱚ ᱟᱹᱰᱤ ᱛᱟᱭᱚᱢ ᱜᱮᱭ ᱫᱟᱜ ᱠᱟᱜ ᱵᱚᱱᱟ ᱩᱱ ᱫᱟᱨᱟ ᱫᱚ ᱟ ᱟᱹᱰᱤ ᱞᱟᱦᱟ ᱠᱷᱚᱱᱟᱜ ᱮ ᱫᱟᱜᱟᱭ ᱢᱟᱱᱮ ᱩᱱᱠᱩ ᱦᱚᱸ ᱢᱟᱱᱮ ᱵᱷᱩᱜᱟᱹᱜ ᱠᱚᱨᱮ ᱠᱚ ᱛᱟᱦᱮᱱ ᱠᱷᱟᱭ ᱮᱸ ᱢᱟᱱᱮ ᱵᱩᱡᱷᱟᱹᱣ ᱧᱟᱢᱟ ᱠᱚ ᱡᱮ ᱦᱮᱸ ᱱᱚᱝᱠᱟ ᱫᱟᱜ ᱠᱟᱫᱟᱭ ᱚᱛ ᱠᱚ ᱞᱟᱹᱵᱤᱫ ᱠᱟᱱᱟ। ᱛᱚ ᱩᱰᱩᱝᱚᱜ ᱟᱠᱚ ᱟᱫᱚ ᱟᱨ ᱦᱟᱹᱠᱩ ᱠᱚᱦᱚᱸ ᱡᱮᱢᱚᱱ ᱠᱩᱧ ᱠᱚᱨᱮ ᱡᱟᱦᱟᱭᱱᱟᱜᱼᱟ ᱩᱱᱠᱩ ᱦᱚᱸ ᱵᱟᱠᱚ ᱩᱰᱩᱠ ᱫᱟᱲᱮᱜ ᱠᱟᱱᱟ।
ᱦᱮᱸ ᱦᱮᱸ।
ᱟᱨ ᱩᱱᱫᱟᱨᱟ ᱦᱚᱸ ᱚᱱᱠᱟ ᱡᱩᱫᱤ ᱚᱱᱠᱟ ᱫᱚᱢᱮ ᱫᱟᱜᱟ ᱛᱟᱦᱚᱞᱮ ᱜᱟᱰᱟ ᱠᱚᱨᱮᱱ ᱦᱟᱹᱠᱩ ᱠᱚᱦᱚᱸ ᱠᱚ ᱨᱟᱠᱟᱵ ᱦᱤᱡᱩᱜ ᱛᱟᱦᱮᱱᱟ? ᱟᱫᱚ ᱱᱮᱛᱟᱨ ᱫᱚ ᱚᱱᱠᱟ ᱫᱚ ᱦᱟᱸᱜ ᱛᱚ ᱵᱟᱭ ᱫᱟᱜ ᱟᱠᱟᱫᱟ ᱟᱹᱰᱤ ᱱᱚᱜ-ᱚᱭ ᱞᱮᱴ ᱠᱟᱛᱮᱜ ᱮ ᱫᱟᱜ ᱮᱫᱟ।
ᱦᱮᱸ ᱦᱮᱸ। ᱛᱟᱞᱦᱮ ᱟᱯᱮ ᱥᱮᱫ ᱜᱟᱰᱟ ᱠᱚ ᱢᱮᱱᱟᱜ ᱜᱮᱭᱟ, ᱢᱮᱱᱟᱜ ᱟᱥᱮ ᱵᱟᱝ?
ᱦᱮᱸ ᱜᱟᱰᱟ ᱫᱚ ᱢᱤᱱᱟᱜ ᱫᱚ ᱢᱤᱱᱟᱜᱼᱟ ᱟᱫᱚ ᱢᱮᱱᱠᱷᱟᱱ ᱟᱞᱮ ᱫᱚ ᱦᱟᱸᱜ ᱜᱟᱰᱟ ᱥᱩᱨ ᱨᱮᱫᱚ ᱵᱟᱹᱱᱩᱜ ᱞᱮᱭᱟ ᱢᱟᱱᱮ ᱦᱟᱞᱠᱟᱞᱮ ᱯᱷᱟᱨᱟᱠ ᱜᱮᱭᱟ। ᱯᱨᱟᱭ ᱳᱭ ᱛᱤᱱ ᱦᱮᱸ ᱚᱱᱠᱟ ᱛᱤᱱ ᱠᱤᱞᱳᱢᱤᱴᱟᱨ ᱞᱮᱠᱟ। ᱛᱤᱱ ᱪᱟᱨ ᱠᱤᱞᱳᱢᱤᱴᱟᱨ ᱞᱮᱠᱟ।
ᱚ
ᱮ ᱟᱯᱮ ᱥᱮᱫ ᱫᱚ ᱵᱟᱹᱱᱩᱜᱼᱟ?
ᱦᱮᱸ ᱜᱟᱰᱟ ᱢᱮᱱᱟᱜ ᱢᱮᱱᱟᱜᱼᱟ ᱟᱫᱚ ᱠᱟᱹᱴᱤᱡ ᱥᱟᱺᱜᱤᱧ ᱧᱚᱜ ᱨᱮ ᱢᱮᱱᱟᱜᱼᱟ।
ᱚ ᱦᱮᱸ ᱫᱟᱜ ᱞᱮᱠᱷᱟᱡ ᱵᱟᱝᱢᱟ ᱜᱟᱰᱟ ᱨᱮᱱ ᱦᱟᱠᱩ ᱦᱚᱸᱠᱚ ᱨᱟᱠᱟᱵ ᱜᱮᱭᱟ।
ᱦᱮᱸ ᱟᱫᱚ ᱱᱮᱛᱟᱨ ᱢᱟ ᱚᱱᱠᱟ ᱢᱟ ᱵᱟᱭ ᱡᱟᱹᱯᱩᱫ ᱮᱫᱟ ᱡᱮ ᱵᱩᱱᱱᱟ ᱟᱛᱮᱜ ᱫᱚ।
ᱦᱮᱸ ᱦᱮᱸ ᱞᱟᱦᱟᱛᱮ ᱡᱮᱢᱚᱱ ᱡᱟᱦᱟᱸᱞᱮᱠᱟᱭ ᱫᱟᱜᱮᱜ ᱛᱟᱦᱮᱱᱟ। ᱟᱸ ᱜᱚᱴᱟ ᱵᱟᱹᱫ ᱵᱟᱹᱭᱦᱟᱹᱲ ᱮᱠᱫᱚᱢ ᱵᱟᱱ ᱜᱚᱜ ᱠᱟᱜ ᱠᱟᱱ ᱛᱟᱦᱮᱱᱟᱭ᱾
ᱦᱮᱸ ᱩᱱᱫᱤᱱ ᱫᱚ ᱫᱚᱢᱮ ᱫᱟᱜᱮᱫ ᱛᱟᱦᱮᱸᱜ ᱥᱤᱧ ᱧᱤᱫᱟᱹᱭ ᱫᱟᱜᱮᱫ ᱛᱟᱦᱮᱸᱜᱼᱟ ᱟᱨ ᱵᱟᱹᱫ ᱠᱚᱨᱮ ᱯᱩᱨᱳ ᱵᱟᱱᱮᱫ ᱛᱟᱦᱮᱸᱜ ᱮᱭ।
ᱦᱮᱸ ᱢᱟᱱᱮ ᱚᱠᱟᱴᱟᱜ ᱟᱲᱮ ᱠᱟᱱᱟ ᱟᱲᱮ ᱦᱚᱸ ᱵᱟᱝ ᱫᱤᱥᱟᱹᱜ ᱛᱟᱦᱮᱱᱟ, ᱚᱱᱟ ᱯᱩᱨᱟᱹ ᱮᱠᱫᱚᱢ ᱜᱟᱹᱰᱭᱟᱹ ᱞᱮᱠᱟᱢ ᱧᱮᱞᱟ ᱟᱹᱰᱤ ᱢᱟᱨᱟᱝᱛᱮ ᱮᱠᱫᱚᱢ ᱫᱚᱨᱭᱟ ᱞᱮᱠᱟ᱾
ᱦᱳᱭ ᱱᱮᱛᱟᱨ ᱢᱟ ᱚᱱᱠᱟ ᱢᱟ ᱵᱟᱭ ᱫᱟᱜ ᱮᱫᱟᱭ ᱥᱮ᱾
ᱦᱮᱸ ᱟᱨ ᱛᱟᱦᱚᱞᱮ ᱱᱚᱣᱟ ᱨᱮᱱᱟᱜ ᱠᱟᱨᱚᱱ ᱪᱮᱫ ᱦᱩᱭ ᱫᱟᱲᱮᱭᱟᱜᱼᱟ? ᱡᱮ ᱞᱟᱦᱟ ᱛᱮᱫᱚ ᱩᱱᱟᱹᱜ ᱚᱱᱠᱟᱭ ᱫᱟᱜ ᱮᱫ ᱛᱟᱦᱮᱱᱟ, ᱟᱨ ᱱᱮᱛᱟᱨ ᱫᱚ ᱚᱱᱠᱟ ᱪᱮᱫᱟᱜ ᱵᱟᱭ ᱫᱟᱜ ᱮᱫᱟ?
ᱟᱫᱚ ᱩᱱᱫᱤᱱ ᱫᱚ ᱫᱚᱢᱮ ᱡᱟᱹᱥᱛᱤ ᱜᱮ ᱫᱟᱜᱮᱫ ᱛᱟᱦᱮᱸᱫᱼᱟ ᱚᱱᱟ ᱨᱮᱱᱟᱜ ᱠᱟᱨᱚᱱ ᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ᱾ ᱟᱢ ᱜᱮ ᱡᱩᱫᱤᱢ ᱵᱟᱲᱟᱭ ᱠᱷᱟᱱ ᱞᱟᱹᱭᱟᱹᱧ ᱢᱮ᱾
ᱦᱮᱸ ᱟᱫᱚ ᱱᱚᱣᱟ ᱫᱚ ᱪᱤᱠᱟᱹᱛᱮ ᱟᱵᱚ ᱫᱚ ᱦᱟᱸᱜ ᱚᱱᱟ ᱫᱚ ᱵᱟᱵᱚᱱ ᱞᱟᱹᱭ ᱫᱟᱲᱮᱭᱟᱜᱼᱟ ᱛᱚ᱾ ᱫᱚ ᱱᱚᱣᱟ ᱫᱚ ᱛᱤᱱᱟᱹᱜᱴᱟ ᱥᱟᱹᱨᱤᱭᱟ ᱵᱟᱝ ᱥᱟᱹᱨᱤᱭᱟ ᱵᱟᱢ ᱞᱟᱹᱭ ᱫᱟᱲᱮᱭᱟᱜᱼᱟ᱾ ᱩᱱ ᱫᱷᱟᱨᱟ ᱫᱚ ᱦᱟᱸᱜ ᱵᱟᱝᱢᱟ ᱢᱟᱨᱟᱝ ᱢᱟᱨᱟᱝ ᱫᱟᱨᱮ ᱠᱚ ᱫᱚᱢᱮ ᱛᱟᱦᱮᱸ ᱠᱟᱱᱟ ᱩᱱᱟᱹᱜ ᱵᱟᱝᱠᱚ ᱢᱟᱜ ᱜᱮᱛ ᱛᱟᱦᱮᱱᱟ᱾ ᱟᱨ ᱱᱮᱛᱟᱨ ᱫᱚ ᱦᱟᱸᱜ ᱧᱮᱞ ᱢᱮᱥᱮ ᱩᱱᱟᱹᱜ ᱢᱟᱨᱟᱝ ᱢᱟᱨᱟᱝ ᱫᱟᱨᱮ ᱠᱚᱜᱮ ᱦᱟᱸᱜ ᱧᱮᱞ ᱢᱮ ᱟᱠᱷᱨᱤᱧᱮᱭᱟ ᱠᱚ, ᱢᱟᱜᱮᱭᱟ ᱠᱚ᱾
ᱟᱫᱚ ᱚᱱᱮ ᱡᱮ ᱢᱟᱨᱟᱝ ᱢᱟᱨᱟᱝ ᱫᱟᱨᱮ ᱠᱚ ᱠᱚᱢᱚᱜ ᱠᱟᱱᱟ᱾ ᱟᱫᱚ ᱚᱱᱟ ᱠᱷᱟᱹᱛᱤᱨ ᱛᱮᱦᱚᱸ ᱢᱚᱱᱮ ᱦᱚᱭ ᱫᱟᱜ ᱡᱟᱹᱲᱤ ᱠᱚᱢᱚᱜ ᱠᱟᱱᱟ ᱟᱨ ᱚᱱᱮ, ᱫᱷᱩᱣᱟᱹ ᱠᱚᱛᱮ ᱚᱱᱟ ᱜᱟᱹᱰᱤ ᱢᱚᱴᱚᱨ ᱠᱚᱛᱮ ᱦᱚᱸ ᱫᱩᱥᱚᱱᱚᱜ ᱠᱟᱱᱟ ᱡᱟᱦᱟᱸ ᱫᱚ᱾ ᱚᱱᱟ ᱠᱟᱨᱚᱱ ᱛᱮᱦᱚᱸ ᱠᱟᱹᱴᱤᱡ ᱫᱟᱜ ᱡᱟᱹᱲᱤ ᱨᱮᱱᱟᱜ ᱵᱟᱝ ᱦᱩᱭ ᱨᱮᱱᱟᱜ ᱚᱥᱩᱵᱤᱫᱷᱟ ᱦᱩᱭ ᱫᱟᱲᱮᱭᱟᱜᱼᱟ᱾
ᱦᱮᱸ ᱦᱮᱸ ᱦᱮᱸ
ᱦᱮᱸ ᱟᱫᱚ ᱱᱚᱣᱟ ᱠᱚᱫᱚ ᱛᱤᱱᱟᱹᱜ ᱴᱟ ᱡᱚᱛᱷᱟᱛ ᱚᱱᱟ ᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱜᱮᱨᱮᱱᱴᱤ ᱠᱟᱛᱮᱜ ᱫᱚ᱾
ᱚ ᱦᱮᱸ ᱚᱱᱠᱟ ᱜᱮ ᱦᱩᱭᱩᱜ ᱠᱟᱱᱟ ᱱᱮᱛᱟᱨ ᱫᱚ ᱮ ᱡᱟ ᱜᱤ ᱟᱹᱰᱤ ᱢᱟᱱᱮ ᱫᱟᱨᱮ ᱠᱚ ᱠᱚ ᱨᱚᱦᱚᱭ ᱠᱟᱜ ᱠᱟᱱᱟ ᱥᱮ᱾ ᱮ ᱟᱹᱰᱤ ᱢᱟᱨᱟᱝ ᱢᱟᱨᱟᱝ ᱦᱟᱨᱟᱜ ᱠᱟᱱᱟ ᱟᱫᱚ ᱱᱚᱣᱟ ᱫᱟᱨᱮ ᱠᱚᱫᱚ ᱠᱚ ᱢᱟᱜ ᱮᱫᱟ ᱠᱚ ᱢᱟᱜ ᱠᱟᱛᱮᱜ ᱠᱚ ᱟᱠᱷᱨᱤᱧ ᱮᱫᱟ᱾ ᱮᱸ ᱵᱟᱵᱚ ᱫᱚᱦᱚᱭᱮᱫᱟ ᱚᱱᱟ ᱦᱚᱸ ᱦᱩᱭ ᱫᱟᱲᱮᱭᱟᱜᱼᱟ᱾
ᱦᱮᱸ ᱦᱮᱸ ᱟᱨ ᱛᱟᱦᱞᱮ ᱟᱯᱮᱥᱮᱫ ᱫᱚ ᱚᱸᱜ-ᱚᱭ ᱛᱚ ᱠᱤᱪᱷᱩ ᱦᱩᱲᱩ ᱠᱩ ᱨᱚᱦᱚᱭ ᱵᱟᱲᱟ ᱠᱮᱫ ᱜᱮᱭᱟ ᱦᱮᱸ ᱥᱮ᱾
ᱦᱮᱸ ᱦᱮᱸ ᱨᱚᱦᱚᱭ ᱵᱟᱲᱟ ᱠᱟᱜ ᱜᱮᱭᱟᱞᱮ᱾
ᱛᱚ ᱰᱟᱸᱝᱨᱟ ᱱᱟᱦᱮᱞ ᱥᱮ ᱠᱟᱰᱟ ᱱᱟᱦᱮᱞ ᱛᱮᱠᱚ ᱥᱤ ᱠᱮᱜ-ᱟ ᱥᱮ᱾ ᱚᱱᱠᱟ ᱴᱨᱟᱠᱴᱚᱨ ᱠᱚᱛᱮ ᱜᱮᱠᱚ ᱥᱤ ᱩᱪᱩ ᱠᱮᱜ-ᱟ᱾
ᱦᱮᱸ ᱟᱨ ᱱᱮᱛᱟᱨ ᱢᱟ ᱰᱟᱸᱝᱨᱤ ᱛᱮᱫᱚ ᱦᱟᱸᱜ᱾ ᱵᱟᱝ ᱠᱚ ᱥᱤ ᱦᱚᱪᱚᱭᱮᱫᱟ ᱥᱮ ᱠᱷᱩᱵ ᱠᱚᱢ ᱜᱮ ᱢᱤᱫ ᱵᱟᱨ᱾ ᱟᱨ ᱱᱮᱛᱟᱨ ᱫᱚ ᱡᱮ ᱪᱟᱥ ᱠᱟᱢᱤ᱾ ᱡᱟᱛᱮ ᱞᱚᱜᱚᱱ ᱠᱚ ᱡᱟ ᱡᱟᱛᱮ ᱞᱚᱜᱚᱱ ᱠᱚ ᱨᱟᱠᱟᱵ ᱢᱟ ᱚᱱᱟ ᱦᱚᱛᱮᱜ ᱛᱮ᱾ ᱱᱮᱛᱟᱨ ᱫᱚ᱾ ᱴᱟᱠᱴᱟᱨ ᱛᱮᱜᱮ ᱠᱚ ᱥᱤ ᱚᱪᱚᱭᱮᱫᱟ ᱟᱨ ᱟᱞᱮ ᱦᱚᱸ ᱴᱟᱠᱴᱟᱨ ᱛᱮᱜᱮᱞᱮ ᱥᱤ ᱦᱚᱪᱚᱣ ᱠᱟᱜ-ᱟ᱾
ᱦᱩᱸ᱾ ᱟᱫᱚ ᱛᱟᱦᱞᱮ ᱚᱱᱠᱟ ᱴᱟᱠᱴᱚᱨ ᱠᱚ ᱛᱮᱯᱮ ᱥᱤ ᱦᱚᱪᱩ ᱠᱮᱫᱟ ᱛᱚ ᱛᱟᱦᱞᱮ᱾ ᱟᱸ ᱯᱩᱭᱥᱟᱹ ᱠᱚᱫᱚ ᱚᱱᱠᱟ ᱪᱮᱜ ᱞᱮᱠᱟ ᱠᱚ ᱦᱟᱛᱟᱣᱮᱫ ᱛᱟᱯᱮᱭᱟ ᱢᱤᱱᱤᱴ ᱨᱮ ᱥᱮ ᱜᱷᱚᱱᱴᱟ ᱨᱮ᱾
ᱦᱮᱸ ᱚᱱᱟ ᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱡᱮ ᱢᱤᱱᱤᱴ ᱨᱮ ᱛᱤᱱᱟᱹᱜ ᱠᱟᱛᱮᱜ ᱠᱚ ᱦᱟᱛᱟᱣ ᱮᱫᱟ᱾ ᱚᱱᱟ ᱢᱟ ᱦᱟᱸᱝ ᱜᱚᱜᱚ ᱛᱟᱠᱤᱱ ᱵᱟᱵᱟ ᱛᱟᱠᱤᱱ᱾ ᱠᱤᱱ ᱵᱟᱲᱟᱭᱟ ᱦᱮᱸᱢ ᱢᱤᱱᱤᱴ ᱫᱚ ᱢᱤᱱᱤᱴ ᱠᱟᱱ ᱜᱮᱭᱟ ᱟᱫᱚ ᱢᱤᱱᱤᱴ ᱨᱮ ᱛᱤᱱᱟᱹᱜ ᱠᱟᱛᱮᱜ ᱠᱚ ᱦᱟᱛᱟᱣ ᱮᱫᱟ ᱦᱟᱸᱜ ᱚᱱᱟᱫᱚ ᱵᱟᱲᱟᱭ ᱵᱟᱱᱩᱜ ᱛᱤᱧᱟ᱾ ᱛᱟᱦᱞᱮ ᱟᱯᱮᱥᱮᱜ ᱫᱚ ᱪᱮᱜ ᱪᱮᱜ ᱦᱳᱲᱳ ᱠᱚᱯᱮ ᱪᱟᱥ ᱜᱮᱭᱟ ᱯᱮ᱾
ᱦᱮᱸ ᱟᱞᱮ ᱱᱚᱛᱮ ᱫᱚ ᱦᱟᱸᱜ ᱞᱚᱞᱟᱴ ᱥᱚᱨᱱᱚ᱾ ᱵᱚᱲᱦᱟᱱ ᱵᱤᱵ ᱵᱤ ᱤᱞᱤᱵᱷᱮᱱ ᱵᱷᱩᱛᱢᱲᱤ ᱚᱱᱟ ᱠᱚᱜᱮ ᱨᱚᱦᱚᱭ ᱵᱟᱲᱟ ᱦᱩᱭᱩᱜ ᱜᱮᱭᱟ᱾
ᱚ᱾
ᱦᱮᱸ ᱟᱨᱦᱚᱸ ᱱᱮᱛᱟᱨ ᱫᱚ ᱟᱭᱢᱟ ᱱᱟᱶᱟ ᱱᱟᱶᱟ ᱮᱸ ᱤᱛᱟᱹ ᱠᱚ ᱦᱮᱡ ᱟᱠᱟᱱᱟ ᱵᱟᱡᱟᱨ ᱠᱚᱨᱮ ᱠᱤᱨᱤᱧ ᱛᱮ ᱧᱟᱢᱚᱜ ᱠᱟᱱᱟ ᱟᱫᱚᱢ ᱦᱚᱲ ᱫᱚ ᱚᱱᱟ ᱱᱟᱣᱟ ᱟᱜ ᱦᱩᱲᱩ ᱠᱚᱦᱚᱸ ᱠᱩ ᱨᱚᱦᱚᱭᱮᱫ ᱜᱮᱭᱟ᱾
ᱦᱮᱸ᱾ ᱛᱟᱦᱞᱮ ᱛᱮᱦᱮᱧ ᱜᱟᱯᱟ ᱫᱚ ᱪᱮᱜ ᱠᱚᱯᱮ ᱠᱟᱢᱤᱭᱫᱟ?
ᱛᱤᱦᱤᱧ ᱜᱟᱯᱟ ᱫᱚ ᱦᱟᱸᱜ ᱚᱱᱠᱟ ᱠᱟᱢᱤ ᱞᱮᱠᱟ ᱫᱚ ᱥᱮᱛᱟᱜ ᱨᱮ ᱦᱟᱸᱜ ᱜᱩᱨᱤᱡ ᱠᱚᱜᱮ ᱦᱟᱸᱜ ᱜᱮᱢᱮᱨ ᱵᱟᱲᱟ ᱦᱩᱭᱱᱟ ᱟᱫᱚ ᱚᱲᱟᱜ ᱠᱚᱨᱮᱱᱟᱜ ᱠᱟᱢᱤ ᱜᱮ ᱠᱚᱨᱟᱣ ᱦᱳᱭᱳᱜ ᱠᱟᱱᱟ ᱰᱟᱸᱝᱨᱤ ᱜᱩᱯᱤ ᱢᱮᱨᱚᱢ ᱜᱩᱯᱤ ᱠᱚᱜᱮ᱾
ᱚ ᱛᱟᱦᱞᱮ ᱰᱟᱸᱝᱨᱤ ᱢᱮᱨᱚᱢ ᱠᱚᱫᱚ ᱯᱮ ᱫᱚᱦᱚᱣ ᱠᱟᱜ ᱠᱚᱜᱮᱭᱟ?
ᱦᱮᱸ ᱫᱚᱦᱚ ᱠᱟᱜ ᱠᱚᱜᱮᱭᱟᱞᱮ᱾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
ᱟᱯᱮ ᱫᱚ ᱛᱟᱦᱞᱮ ᱛᱤᱦᱤᱧ ᱜᱟᱯᱟ ᱫᱚ ᱪᱮᱜ ᱠᱚᱯᱮ ᱠᱟᱹᱢᱤ ᱵᱟᱲᱟᱭ ᱫᱟ?
ᱦᱮᱸ ᱛᱮᱦᱮᱧ ᱜᱟᱯᱟ ᱫᱚ ᱟᱫᱚ ᱦᱟᱸᱜ ᱚᱲᱟᱜ ᱨᱮᱜᱮ ᱢᱮᱱᱟᱜ ᱟᱠᱟᱜ ᱞᱮᱭᱟ ᱟᱫᱚ ᱨᱚᱦᱚᱭ ᱫᱚᱞᱮ ᱨᱚᱦᱚᱭᱮᱫ ᱛᱟᱦᱮᱸᱜ-ᱟ ᱾ ᱛᱚᱞᱟ ᱠᱚ ᱵᱟᱝ ᱠᱷᱟᱛᱤᱨ ᱦᱟᱸᱜ ᱱᱤᱛᱚᱜ ᱫᱚ ᱵᱟᱝᱞᱮ ᱨᱚᱦᱚᱭᱮᱫᱟ ᱚᱲᱟᱜ ᱠᱚᱨᱮᱜᱮ ᱢᱮᱱᱟᱜ ᱟᱠᱟᱜ ᱞᱮᱭᱟ᱾
ᱚᱻ᱾ ᱟᱨ ᱛᱟᱦᱞᱮ ᱟᱯᱮ ᱫᱚ ᱚᱱᱠᱟ ᱰᱟᱸᱝᱨᱤ ᱢᱮᱨᱚᱢ ᱥᱮ ᱠᱟᱰᱟ ᱢᱮᱨᱚᱢ ᱵᱷᱤᱰᱤ ᱥᱩᱠᱨᱤ ᱩᱱᱠᱩ ᱠᱚᱫᱚ ᱯᱮ ᱟᱥᱩᱞ ᱟᱠᱟᱜ ᱠᱚᱣᱟ ᱥᱮ ᱵᱟᱝ?
ᱦᱮᱸ ᱰᱟᱸᱝᱨᱤ ᱢᱮᱱᱟᱜ ᱠᱤᱱ ᱛᱟᱞᱮᱭᱟ ᱵᱟᱨᱭᱟ ᱥᱩᱠᱨᱤ ᱵᱟᱨᱭᱟ᱾ ᱟᱨ ᱢᱮᱨᱚᱢ ᱠᱚᱫᱚ ᱵᱟᱱᱩᱜ ᱠᱚᱣᱟ ᱥᱤᱢ ᱠᱚᱜᱮ ᱢᱮᱱᱟᱜ ᱠᱚᱣᱟ ᱥᱤᱢ ᱠᱚ ᱟ ᱜᱮᱰᱮ ᱠᱚ᱾
ᱚ ᱦᱮᱸ ᱟᱵᱩ ᱫᱚ ᱦᱟᱸᱜ ᱯᱨᱟᱭ ᱟᱛᱩ ᱫᱤᱥᱚᱢ ᱨᱮ ᱡᱟᱦᱟᱸ ᱛᱤᱱᱟᱹᱜ ᱦᱮᱱᱟᱜ ᱵᱩᱱᱟ ᱟᱵᱩ ᱫᱚ ᱦᱟᱸᱜ ᱩᱱᱠᱩ ᱡᱤᱭᱟᱹᱞᱤ ᱠᱚᱫᱚ ᱥᱟᱱᱟᱢ ᱚᱲᱟᱜ ᱥᱟᱱᱟᱢ ᱦᱚᱲᱟᱜ ᱚᱲᱟᱜ ᱠᱚᱨᱮ ᱫᱚ ᱢᱟᱱᱮ ᱟᱥᱩᱞ ᱠᱚᱜᱮᱭᱟ ᱠᱚ ᱦᱟᱸᱝ ᱥᱮ?
ᱦᱮᱸ ᱟᱞᱮ ᱫᱚ ᱟᱯᱮ ᱞᱮᱠᱟ ᱫᱚ ᱵᱟᱞᱮ ᱜᱩᱯᱤ ᱵᱟᱲᱟ ᱠᱚᱣᱟ ᱟᱯᱮ ᱫᱚᱯᱮ ᱜᱩᱯᱤᱭᱮᱫ ᱠᱚᱣᱟ ᱡᱮ ᱰᱟᱹᱝᱨᱤ ᱠᱚ ᱢᱮᱨᱚᱢ ᱠᱚ ᱦᱮᱸᱥᱮ ᱟᱞᱮ ᱥᱮᱫ ᱫᱚ ᱚᱱᱠᱟ ᱰᱟᱹᱦᱤ ᱠᱚ ᱵᱟᱹᱱᱩᱜᱼᱟ᱾ ᱯᱷᱟᱠᱟ ᱡᱟᱭ ᱢᱮᱱᱟᱜᱼᱟ᱾ ᱵᱤᱨ ᱢᱮᱱᱟᱜᱼᱟ ᱟᱫᱚ ᱵᱤᱨ ᱫᱚ ᱮᱠᱞᱟ ᱫᱚ ᱜᱩᱯᱤ ᱫᱚ ᱥᱚᱢᱵᱷᱚᱵ ᱵᱟᱝ ᱠᱟᱱᱟ ᱟᱫᱚ ᱟᱞᱮ ᱫᱚᱞᱮᱧ ᱪᱤᱝᱜᱲᱤ ᱵᱟᱲᱟ ᱠᱚᱣᱟᱞᱮ ᱵᱤᱨ ᱠᱚᱨᱮ ᱜᱮ ᱚᱱᱟ ᱵᱤᱨ ᱫᱷᱟᱨᱮ ᱠᱚᱨᱮ ᱜᱮ ᱾
ᱦᱩᱸ ᱵᱤᱨ ᱠᱚᱨᱮ ᱦᱚᱸ ᱢᱟᱱᱮ ᱦᱟᱰᱜᱟᱨ ᱠᱚᱠᱚ ᱦᱤᱡᱩᱜᱼᱟ ᱥᱮ ᱢᱮ ᱢᱟᱱᱮ ᱢᱮᱨᱚᱢ ᱠᱚᱫᱚ ᱠᱚ ᱟᱹᱠᱷᱤᱨ ᱠᱚᱜᱮᱭᱟ᱾
ᱦᱮᱸ ᱟᱫᱚ ᱥᱚᱵ ᱥᱚᱢᱚᱭ ᱛᱟᱦᱮᱱ ᱛᱟᱦᱮᱸ ᱦᱩᱭᱩᱜᱼᱟ ᱩᱱᱠᱩ ᱯᱤᱪᱷᱚᱱ ᱨᱮ᱾
ᱦᱮᱸ ᱟᱞᱮ ᱫᱚ ᱰᱟᱹᱝᱨᱤ ᱢᱮᱨᱚᱢ ᱢᱟᱱᱮ ᱫᱤᱱᱟᱹᱢ ᱦᱤᱞᱳᱜ ᱜᱮᱞᱮ ᱟᱲᱟᱜ ᱠᱚᱣᱟ᱾
ᱢᱟᱱᱮ ᱜᱩᱯᱤ ᱫᱤᱱᱟᱹᱢ ᱦᱤᱞᱚᱜ ᱞᱮ ᱤᱫᱤ ᱠᱚᱣᱟ ᱢᱟᱱᱮ ᱢᱤᱫᱴᱟᱝ ᱮ ᱪᱟᱹᱠᱨᱤ ᱞᱮᱠᱟᱜᱮ ᱟᱨᱠᱤᱢ ᱞᱟᱹᱭ ᱫᱟᱲᱮᱭᱟᱜᱼᱟ᱾ ᱡᱮ ᱴᱟᱭᱤᱢ ᱨᱮ ᱟᱲᱟᱜ ᱠᱚᱢ ᱟᱨ ᱱᱚᱣᱟ ᱴᱟᱭᱤᱢ ᱨᱮ ᱚᱲᱟᱜ ᱟᱹᱜᱩ ᱠᱚᱢ᱾
ᱚ
ᱦᱮ
ᱢᱚᱡᱽ ᱜᱮᱭᱟ
ᱦᱮ
ᱛᱟᱞᱦᱮ ᱡᱩᱫᱤ ᱱᱚᱝᱠᱟᱭ ᱫᱟᱜᱟᱭ ᱦᱮ